ᱜᱚᱢᱠᱮ ᱟᱸᱡᱚᱢ ᱧᱟᱢ ᱫᱟᱵᱤᱱ ᱛᱚ?
ᱦᱮᱸ ᱜᱚᱢᱠᱮ ᱟᱸᱡᱚᱢ ᱧᱟᱢ ᱫᱟᱞᱤᱧ ᱾
ᱦᱮᱸ, ᱪᱮᱦᱨᱟ ᱜᱮ?
ᱦᱮᱸ ᱜᱚᱢᱠᱮ ᱪᱮᱨᱦᱟ ᱜᱤᱞᱤᱧ ᱟᱸᱡᱚᱢ ᱧᱟᱢ ᱮᱫᱟ, ᱟᱹᱞᱤᱧᱟᱜ ᱵᱤᱱ ᱟᱸᱡᱚᱢ ᱧᱟᱢ ᱮᱫᱟ?
ᱦᱮᱸ ᱦᱮᱸ ᱟᱵᱮᱱᱟᱜ ᱦᱚᱸ ᱟᱹᱰᱤ ᱢᱚᱸᱡᱽ ᱜᱮ ᱞᱤᱧ ᱟᱸᱡᱚᱢ ᱫᱟ,
ᱟᱪᱪᱷᱟ ᱴᱷᱤᱠ ᱜᱮᱭᱟ, ᱦᱮᱸ ᱜᱚᱢᱠᱮ ᱢᱮᱱ ᱦᱚᱪᱚ ᱞᱮᱫ ᱛᱟᱦᱮᱱ ᱢᱤᱫᱴᱟᱝ ᱮ ᱥᱟᱯᱛᱟᱢ ᱛᱮᱞᱟᱝ ᱨᱚᱯᱚᱲ ᱞᱮᱱ ᱠᱷᱟᱱ ᱵᱟᱝ ᱜᱟᱱ ᱠᱚᱫ ᱠᱮᱞᱟᱹᱭ ᱢᱮ ᱥᱮ?
ᱦᱮᱸ, ᱮᱠᱫᱚᱢ ᱟᱹᱰᱤ ᱢᱚᱸᱡᱽ ᱜᱚᱢᱠᱮ ᱱᱤᱛᱚᱜ ᱛᱟᱞᱮ ᱢᱤᱫ ᱴᱮᱡ ᱥᱟᱛᱟᱢ ᱫᱚ ᱦᱩᱭᱩᱜ ᱠᱟᱱᱟ, ᱟᱵᱚ ᱡᱮ ᱢᱟᱭᱝ ᱵᱚᱱ ᱮᱢ ᱮᱫᱟ, ᱦᱟᱹᱱᱤ ᱱᱟᱹᱭ ᱠᱚᱵᱚᱱ ᱮᱢ ᱠᱚ ᱠᱟᱱᱟ ᱚᱱᱟ ᱥᱟᱛᱟᱢ ᱵᱟᱨᱮ ᱛᱮ ᱜᱟᱞᱢᱟᱨᱟᱣ ᱞᱮᱱ ᱠᱷᱟᱱ,
ᱦᱳᱭ ᱦᱳᱭ ᱜᱚᱢᱠᱮ ᱟᱹᱰᱤ ᱵᱷᱟᱹᱜᱤ ᱠᱟᱛᱷᱟ ᱵᱤᱱ ᱞᱟᱹᱭᱪᱚ ᱠᱟᱫᱟ ᱱᱚᱣᱟ
ᱦᱩᱸ, ᱛᱟᱦᱚᱞᱮ ᱜᱚᱝᱠᱮ ᱟᱹᱞᱤᱧ ᱠᱟᱹᱴᱤᱡ ᱞᱤᱧ ᱞᱟᱹᱭ ᱵᱮᱱ ᱠᱟᱱᱟ ᱟᱨᱠᱤ, ᱥᱟᱛᱟᱢ ᱱᱚᱣᱟ ᱥᱟᱛᱟᱢ ᱱᱤᱛᱤᱨ ᱠᱟᱹᱴᱤᱡ ᱞᱤᱧ ᱢᱮᱱ ᱮᱫᱟ, ᱢᱟᱭᱟᱝ ᱫᱚ ᱦᱩᱭᱩᱜ ᱠᱟᱱᱟ ᱟᱵᱚ ᱦᱚᱲᱢᱚ ᱨᱮᱱᱟᱜ ᱡᱟᱦᱟᱸ ᱟᱵᱚ ᱫᱚᱨᱠᱟᱨ ᱜᱮ ᱢᱤᱫᱴᱮᱱ ᱦᱚᱲ ᱵᱟᱱᱪᱟᱣ ᱞᱟᱹᱜᱤᱫ, ᱡᱮ ᱪᱮᱦᱮᱨᱟ ᱟᱨᱠᱤ ᱡᱚᱛᱚ ᱫᱤᱠ ᱫᱤᱭᱮ ᱦᱚᱲ ᱛᱮ, ᱪᱮᱦᱮᱨᱟ ᱢᱚᱸᱡᱽ ᱛᱮ ᱛᱟᱦᱮᱱ ᱢᱟᱭ ᱚᱱᱟ ᱞᱟᱹᱜᱤᱫ ᱩᱱᱤᱭᱟᱜ ᱦᱚᱲᱢᱚ ᱵᱷᱤᱛᱤᱨ, ᱨᱮ ᱢᱟᱭᱟᱝ ᱫᱚᱨᱠᱟᱨ ᱜᱮ ᱱᱮᱛᱟᱨ ᱫᱚ ᱢᱟᱭᱟᱝ ᱫᱚ ᱡᱮᱢᱚᱱ, ᱟᱹᱰᱤᱜᱟᱱ ᱦᱚᱲ ᱠᱚ ᱛᱟᱦᱮᱱᱟ ᱡᱮ ᱢᱟᱭᱟᱝ, ᱫᱟᱱ ᱵᱟᱲᱟᱭᱟ ᱠᱚ ᱦᱚᱲ ᱠᱚ ᱠᱚ ᱮᱢᱟ ᱵᱟᱲᱟ ᱠᱚᱣᱟ ᱱᱟᱣᱟ ᱱᱩᱭ ᱨᱳᱜᱽ ᱟᱡᱟᱨ ᱨᱮ, ᱟᱨ, ᱵᱞᱟᱰ ᱵᱮᱝᱠ ᱟᱨ ᱵᱟ ᱦᱟᱥᱯᱟᱛᱟᱞ ᱨᱮ, ᱡᱟᱦᱟᱸ ᱠᱚ ᱮᱢ ᱵᱟᱲᱟᱭᱟ ᱢᱟᱭᱟᱝ ᱟᱵᱮᱱ ᱵᱮᱱ ᱤᱪᱪᱷᱟᱹ ᱛᱮ ᱦᱚᱸ ᱵᱮᱱ ᱮᱢ ᱫᱟᱲᱮᱭᱟᱜᱼᱟ᱾ ᱵᱟᱝ ᱤᱭᱟᱹ ᱛᱮ ᱦᱚᱸ ᱟᱵᱮᱱ ᱡᱩᱫᱤ ᱵᱮᱱ ᱪᱟᱭᱟ ᱢᱤᱫᱴᱮᱡ ᱦᱚᱲ, ᱟᱹᱞᱤᱧ ᱢᱟᱭᱟᱝ ᱮᱢ ᱠᱟᱛᱮᱫ ᱵᱟᱧᱪᱟᱣ ᱛᱟᱦᱮᱱ ᱢᱟᱭ ᱥᱮ, ᱟᱵᱮᱱ ᱦᱟᱯᱮᱱ ᱫᱤᱱ ᱵᱮᱱ ᱞᱟᱹᱭ ᱫᱟᱲᱮᱣ ᱟᱠᱚᱣᱟ ᱟᱹᱞᱤᱧ ᱩᱱᱤ ᱦᱚᱲ ᱢᱟᱭᱟᱝ ᱞᱤᱧ ᱮᱢ ᱟᱠᱟ ᱫᱮᱭᱟ ᱚᱱᱟ ᱠᱷᱟᱹᱛᱤᱨ ᱛᱮᱜᱮ ᱱᱤ- ᱛᱚᱜ ᱱᱚᱝᱠᱟᱭ ᱫᱟᱬᱟ ᱵᱟᱲᱟ ᱫᱟᱲᱮᱜ ᱠᱟᱱᱟᱭ, ᱟᱨ ᱢᱮᱴᱟᱡ ᱦᱚᱲᱟᱜ ᱟᱹᱰᱤ ᱨᱚᱠᱚᱢ ᱟᱵᱚᱣᱟᱜ ᱡᱮ ᱢᱟᱭᱟᱝ, ᱢᱟᱭᱟᱝ ᱨᱮᱱᱟᱜ ᱦᱚᱸ ᱟᱹᱰᱤ ᱨᱚᱠᱚᱢ ᱤᱭᱟᱹ ᱢᱮᱱᱟᱜ-ᱟ, ᱧᱩᱛᱩᱢ ᱢᱮᱱᱟᱜ-ᱟ, ᱵᱷᱟᱜ ᱢᱮᱱᱟᱜ-ᱟ᱾ ᱟᱹᱰᱤ ᱦᱚᱲ ᱟᱜ ᱡᱚᱛᱚ ᱦᱚᱲᱟᱜ ᱦᱚᱲᱢᱚ ᱨᱮᱫᱚ ᱡᱚᱛᱚ ᱨᱚᱠᱚᱢ ᱢᱟᱭᱟᱢ ᱵᱟᱝ ᱛᱟᱦᱮᱱᱟ᱾ ᱢᱮᱴᱟᱜ ᱦᱩᱭᱩᱜ ᱠᱟᱱᱟ ᱮ ᱯᱚᱡᱮᱴᱤᱵᱷ, ᱢᱮᱴᱟᱜ ᱦᱩᱭᱩᱜ ᱠᱟᱱᱟ ᱮ ᱱᱮᱜᱮᱴᱤᱵᱷ ᱢᱮᱴᱟᱜ ᱦᱩᱭᱩᱜ ᱠᱟᱱᱟ ᱮ ᱵᱤ ᱯᱚᱡᱮᱴᱤᱵᱷ ᱢᱮᱴᱟᱜ ᱦᱩᱭᱩᱜ ᱠᱟᱱᱟ ᱮ ᱵᱤ ᱱᱮᱜᱮᱴᱤᱵᱷ᱾ ᱢᱮᱴᱟᱜ ᱦᱩᱭᱩᱜ ᱠᱟᱱᱟ ᱳ ᱯᱚᱡᱮᱴᱤᱵᱷ ᱢᱮᱴᱟᱜ ᱦᱩᱭᱩᱜ ᱠᱟᱱᱟ ᱳ ᱱᱮᱜᱮᱴᱤᱵᱷ ᱢᱮᱴᱟᱜ ᱦᱩᱭᱩᱜ ᱠᱟᱱᱟ ᱵᱤ ᱯᱚᱡᱮᱴᱤᱵᱷ ᱛᱟᱨᱯᱚᱨᱮ ᱢᱮᱴᱟᱜ ᱦᱩᱭᱩᱜ ᱠᱟᱱᱟ ᱵᱤ ᱱᱮᱜᱮᱴᱤᱵᱷ ᱚᱱᱮ ᱚᱱᱠᱟ ᱢᱟᱭᱟᱝ ᱟᱹᱰᱤ ᱦᱚᱲᱟᱜ ᱦᱚᱲᱢᱚ ᱨᱮ ᱟᱹᱰᱤ ᱨᱚᱠᱚᱢ᱾ ᱱᱚᱣᱟ ᱵᱷᱤᱛᱤᱨ ᱨᱮᱦᱚᱸ ᱜᱚᱝᱠᱮ ᱠᱤᱪᱷᱩ ᱜᱟᱱ ᱦᱚᱲ ᱢᱮᱱᱟᱜ ᱠᱚᱣᱟ ᱡᱟᱦᱟᱸᱭ ᱠᱚᱣᱟᱜ ᱢᱟᱭᱟᱝ ᱫᱚ, ᱟᱹᱰᱤ ᱤᱭᱟᱹ ᱜᱮᱭᱟ ᱵᱟᱝ ᱧᱟᱯᱟᱢᱚᱜ-ᱟ ᱟᱨ ᱡᱚᱛᱚ ᱦᱚᱲ ᱦᱚᱸ ᱚᱱᱟ ᱢᱟᱭᱟᱝ ᱤᱭᱟᱹ ᱨᱮᱱ ᱫᱚ ᱵᱟᱝ ᱠᱚ ᱦᱩᱭᱩᱜ-ᱟ᱾ ᱚᱱᱠᱟ-ᱫ ᱡᱮᱢᱚᱱ ᱚᱱᱟ ᱮ ᱵᱤ ᱱᱮᱜᱮᱴᱤᱵᱷ᱾ ᱚᱱᱟ ᱫᱚ ᱜᱚᱝᱠᱮ ᱚᱱᱟ ᱢᱟᱭᱟᱝ ᱫᱚ ᱟᱵᱮᱱ ᱫᱚ ᱡᱚᱛᱚ ᱦᱚᱲ ᱴᱷᱮᱡ ᱫᱚ ᱵᱟᱝᱵᱮᱱ ᱧᱟᱢᱟ ᱟᱵᱮᱱ ᱡᱩᱫᱤ ᱵᱟᱝ ᱦᱳᱞᱳ, ᱤᱭᱟᱹ ᱠᱚ ᱛᱟᱦᱮᱱᱟ ᱢᱤᱫ ᱜᱮᱞ ᱦᱚᱲ ᱠᱚ ᱛᱟᱦᱮᱱᱟ᱾ ᱚᱸᱰᱮ ᱟᱵᱮᱱ ᱚᱱᱟ ᱢᱟᱭᱟᱝ ᱵᱮᱱ ᱧᱟᱢᱟ ᱠᱷᱟᱹᱞᱤ ᱟᱵᱮᱱ ᱵᱟᱨ ᱦᱚᱲ ᱴᱷᱮᱡ ᱜᱮᱵᱮᱱ ᱧᱟᱢᱟ᱾ ᱟᱨ ᱡᱟᱦᱟᱸ ᱦᱩᱭᱩᱜ ᱠᱟᱱᱟ ᱳ ᱯᱚᱡᱮᱴᱤᱵᱷ ᱢᱟᱭᱟᱝ ᱚᱱᱟᱴᱟᱜ ᱢᱟᱭᱟᱝ ᱫᱚ ᱟᱵᱮᱱ ᱫᱚ ᱡᱚᱛᱚ ᱦᱚᱲ ᱴᱷᱮᱱ ᱵᱮᱱ ᱧᱟᱢᱟ᱾ ᱚᱱᱟ ᱫᱚ ᱤᱭᱟᱹᱵ ᱤᱭᱟᱹ ᱠᱟᱱᱟ ᱱᱚᱜ-ᱚ ᱚᱱᱟ ᱴᱟᱜ ᱢᱟᱭᱟᱝ ᱫᱚ ᱡᱚᱛᱚ ᱦᱚᱲ ᱴᱷᱮᱡ ᱜᱮ ᱵᱮᱥᱤᱨ ᱵᱷᱟᱜ ᱦᱚᱲ ᱴᱷᱮᱡ ᱜᱮ ᱦᱩᱭᱩᱜ-ᱟ᱾ ᱟᱨ ᱢᱮᱴᱮᱡ ᱦᱩᱭᱩᱜ ᱠᱟᱱᱟ, ᱦᱮᱸ ᱵᱮᱥᱤᱨ ᱵᱷᱟᱜ ᱦᱚᱲ ᱴᱷᱮᱡ ᱜᱮ ᱛᱟᱦᱮᱱᱟ ᱟᱨ ᱢᱮᱴᱮᱡ ᱫᱚ ᱤᱭᱟᱹ ᱱᱮᱜᱮᱴᱤᱵᱷ ᱢᱮᱫᱴᱮᱡ ᱫᱚ ᱳ ᱱᱮᱜᱮᱴᱤᱵᱷ ᱚᱱᱟ ᱫᱚ ᱦᱩᱭᱩᱜ ᱠᱟᱱᱟ ᱮᱢᱟᱨᱡᱮᱱᱥᱤ᱾ ᱚᱱᱟ ᱫᱚ ᱟᱵᱮᱱ ᱫᱚ ᱮᱴᱟᱜ ᱦᱚᱲ ᱴᱷᱮᱡ ᱠᱷᱚᱱᱟᱜ ᱫᱚ ᱵᱟᱝᱵᱮᱱ ᱦᱟᱛᱟᱣ ᱫᱟᱲᱮᱭᱟᱜ-ᱟ ᱟᱵᱮᱱ ᱡᱟᱦᱟᱸᱭ ᱤᱭᱟᱹ ᱠᱟᱱᱟᱭ ᱳ ᱤᱭᱟᱹ ᱠᱟᱱᱟᱭ, ᱳ ᱱᱮᱜᱮᱴᱤᱵᱷ ᱠᱟᱱᱟᱭ ᱩᱱᱤ ᱴᱷᱮᱡ ᱠᱷᱚᱱᱟᱜ ᱜᱮᱵᱮᱱ ᱦᱟᱛᱟᱣ ᱫᱟᱲᱮᱭᱟᱜ-ᱟ ᱢᱟᱭᱟᱝ ᱫᱚ᱾ ᱟᱨ ᱦᱩᱸ ᱟᱨ ᱱᱤᱭᱟᱹ ᱢᱟᱭᱟᱝ ᱠᱚᱫᱚ, ᱟᱵᱮᱱ ᱫᱚ ᱡᱟᱦᱟᱸᱭ ᱟᱹᱞᱤᱧ ᱞᱤᱧ ᱢᱮᱱ ᱠᱮᱫᱟ ᱨᱮ ᱤᱭᱟᱹ ᱡᱟᱦᱟᱸ ᱟᱹᱰᱤ ᱦᱚᱲ ᱴᱷᱮᱡ ᱵᱟᱨ ᱦᱚᱲ ᱴᱷᱮᱡ ᱦᱩᱭᱩᱜ ᱮ ᱵᱤ ᱱᱮᱜᱮᱴᱤᱵᱷ ᱢᱟᱭᱟᱝ᱾ ᱚᱱᱟ ᱢᱟᱭᱟᱝ ᱫᱚ ᱟᱵᱮᱱ ᱫᱚ ᱩᱱᱤ ᱦᱚᱲ ᱫᱚ ᱡᱚᱛᱚ ᱦᱚᱲ ᱱᱮᱜᱮᱴᱤᱵᱷ ᱦᱚᱲ ᱴᱷᱮᱡ ᱠᱷᱚᱱᱟᱜ ᱜᱮ ᱦᱟᱛᱟᱣ ᱫᱟᱲᱮᱭᱟᱜ-ᱟᱭ᱾ ᱡᱟᱦᱟᱸ ᱯᱚᱡᱮᱴᱤᱵᱷ ᱠᱚ ᱢᱮᱱᱟᱜ ᱠᱚ, ᱳ ᱯᱚᱡᱮᱴᱤᱵᱷ ᱮ ᱯᱚᱡᱮᱴᱤᱵᱷ ᱮ ᱵᱤ ᱯᱚᱡᱮᱴᱤᱵᱷ, ᱩᱱᱠᱩ ᱴᱷᱮᱡ ᱠᱷᱚᱱᱟᱜ ᱫᱚ ᱵᱟᱭ ᱦᱟᱛᱟᱣ ᱫᱟᱲᱮᱭᱟᱜ-ᱟ᱾ ᱠᱷᱟᱹᱞᱤ ᱱᱮᱜᱮᱴᱤᱵᱷ ᱦᱚᱲ ᱴᱷᱮᱡ ᱠᱷᱚᱱᱟᱜ ᱜᱮ ᱦᱟᱛᱟᱣ ᱫᱟᱲᱮᱭᱟᱜ-ᱟ᱾ ᱟᱨ ᱱᱚᱣᱟ ᱫᱚ ᱢᱟᱭᱟᱝ ᱫᱚ ᱟᱨ ᱚᱱᱟ ᱢᱟᱛᱚ ᱞᱤᱧ ᱞᱟᱹᱭ ᱵᱟᱲᱟ ᱠᱮᱫ ᱜᱮ ᱢᱟᱭᱟᱝ ᱟᱨ ᱢᱮᱴᱟᱜ ᱦᱩᱭᱩᱜ ᱠᱟᱱᱟ ᱟᱹᱰᱤᱜᱟᱱ ᱱᱮᱛᱟᱨ ᱜᱤᱫᱟᱹᱨ ᱠᱚ ᱵᱟᱝ ᱠᱚ ᱵᱩᱡᱽ ᱵᱟᱲᱟᱭ ᱮᱫᱟ᱾ ᱡᱮ ᱟᱫᱷᱲᱟ ᱟᱫᱷᱲᱤᱜ ᱠᱟᱱᱟ ᱠᱚ ᱜᱟᱹᱰᱤ ᱠᱚᱛᱮ ᱠᱚ ᱟᱫᱷᱲᱟ ᱟᱫᱷᱲᱤᱜ ᱠᱟᱱᱟ ᱛᱟᱨᱯᱚᱨᱮ ᱧᱮᱞᱟᱵᱮᱱ ᱚᱱᱟ ᱚᱱᱟ ᱦᱟᱥᱯᱟᱛᱟᱞ ᱨᱮᱜᱮ
ᱚᱱᱟ ᱦᱟᱥᱯᱟᱛᱟᱞ ᱨᱮᱜᱮ ᱧᱮᱞᱟᱵᱮᱱ ᱡᱟᱦᱟᱸᱭ ᱢᱮᱫᱴᱟᱜ ᱟᱭᱳ ᱦᱚᱲ ᱢᱮᱱᱟᱭᱟ ᱱᱮᱜ-ᱮᱭ ᱩᱱᱤ ᱜᱤᱫᱟᱹᱨᱮ ᱮᱢᱟᱭᱟᱭ᱾ ᱜᱤᱫᱟᱹᱨ ᱮᱢ ᱢᱮᱱᱛᱮ ᱩᱱᱤ ᱞᱟᱡ ᱨᱮ ᱢᱮᱱᱟᱭᱟ ᱟᱨᱠᱤ᱾ ᱠᱷᱟᱢᱟᱞ ᱠᱟᱱᱟᱭ ᱩᱱᱤ ᱟᱭᱳ ᱦᱚᱲ ᱩᱱᱤᱭᱟᱜ ᱦᱚᱸ ᱢᱟᱭᱟᱝ ᱫᱚᱨᱠᱟᱨ ᱟᱨ ᱱᱚᱣᱟ ᱤᱱᱟᱹᱜ ᱚᱠᱛᱚ ᱫᱚ ᱢᱟᱱᱮ ᱪᱮᱫ ᱞᱮᱠᱟ ᱩᱱᱠᱩ ᱢᱟᱭᱟᱝ ᱡᱟᱦᱟᱸᱭ ᱠᱚ ᱦᱟᱥ ᱯᱟᱛᱟᱞ ᱨᱮᱠᱚ ᱠᱟᱹᱢᱤᱭᱟ᱾ ᱟᱵᱚ ᱨᱮᱱ ᱰᱟᱠᱛᱟᱨ ᱵᱟᱹᱵᱩ ᱰᱟᱠᱛᱟᱨ ᱵᱟᱹᱵᱩ ᱩᱱᱠᱩ ᱞᱟᱦᱟ ᱠᱚ ᱪᱟᱭᱟ ᱡᱮ ᱡᱟᱦᱟᱸᱭ ᱠᱩᱲᱤ ᱜᱤᱫᱟᱹᱨ ᱠᱚ ᱤᱭᱟᱹ ᱵᱟᱜ-ᱜᱮᱭᱟᱭ ᱵᱟᱹᱲᱤᱡ ᱜᱮᱭᱟᱭ ᱩᱱᱤ ᱞᱟᱦᱟ ᱛᱮᱠᱚ ᱮᱢᱟᱭᱟ ᱛᱟᱨᱯᱚᱨᱮ ᱡᱟᱦᱟᱸᱭ ᱩᱞᱴᱟᱹ ᱜᱟᱹᱰᱤ ᱛᱮ ᱩᱞᱴᱟᱹᱣ ᱠᱟᱱᱟᱭ ᱦᱚᱲ ᱥᱮᱫ ᱩᱱᱤ ᱦᱚᱲ ᱫᱚ ᱯᱚᱨᱮ ᱠᱚ ᱮᱢᱟᱭᱟ᱾ ᱟᱵᱚ ᱡᱷᱚᱛᱚ ᱠᱷᱚᱱᱟᱜ ᱢᱟᱲᱟᱝ ᱛᱮ ᱟᱭᱳ ᱦᱚᱲ ᱢᱟᱹᱭ ᱠᱚ, ᱩᱱᱠᱩ ᱜᱮ ᱟᱵᱚ ᱞᱟᱦᱟ ᱵᱚᱱ ᱫᱚᱦᱚ ᱠᱚᱣᱟ᱾
ᱦᱳᱭ ᱦᱳᱭ ᱦᱳᱭ᱾
ᱟᱨ ᱜᱚᱝᱠᱮ ᱟᱵᱮᱱ ᱟᱨᱚ ᱡᱟᱦᱟᱱᱟᱜ ᱵᱮᱱ ᱠᱟᱹᱴᱤᱡ ᱵᱮᱱ ᱵᱟᱰᱟᱭ ᱠᱷᱟᱱ ᱫᱚ ᱟᱵᱮᱱ ᱦᱚᱸᱵᱮᱱ ᱞᱟᱹᱭ ᱫᱟᱲᱮ ᱟᱫᱤᱧᱟ ᱟᱹᱞᱤᱧ ᱦᱚᱞᱤᱧ ᱥᱮᱬᱟᱭᱟ ᱟᱵᱮᱱ ᱴᱷᱮᱡ ᱠᱷᱚᱱᱟᱜ᱾
ᱦᱮᱸ ᱜᱚᱝᱠᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱟᱹᱰᱤ ᱡᱚᱛᱷᱟᱛ ᱛᱚ ᱟᱹᱰᱤ ᱢᱚᱡᱽ ᱵᱤᱱ ᱞᱟᱹᱭ ᱠᱮᱫᱟ᱾ ᱟ ᱡᱮ ᱵᱟᱝᱟ ᱪᱮᱫ ᱞᱮᱠᱟᱛᱮ ᱦᱮᱸ᱾ ᱢᱟᱱᱮ ᱚᱠᱟ ᱚᱠᱟ ᱢᱟᱭᱟᱝ ᱚᱠᱟ ᱚᱠᱟ ᱥᱟᱞᱟᱜ ᱡᱚᱲᱚᱜ-ᱟ ᱚᱠᱟ ᱚᱠᱟ ᱥᱟᱞᱟᱜ ᱵᱟᱝ ᱡᱩᱲᱟᱹᱜ-ᱟ ᱛᱟᱯᱚᱨᱮ ᱛᱤᱱᱟᱹᱜ ᱨᱚᱠᱚᱢ ᱢᱟᱭᱟᱝ ᱢᱮᱱᱟᱜ ᱟᱠᱟᱫ ᱛᱟᱵᱚᱱᱟ ᱟᱵᱚᱣᱟᱜ ᱦᱚᱲᱢᱚ ᱨᱮ ᱚᱱᱟ ᱡᱷᱚᱛᱚ ᱨᱚᱠᱚᱢ ᱵᱤᱱ ᱞᱟᱹᱭ ᱠᱮᱫᱟ᱾ ᱟᱦ ᱟᱹᱰᱤ ᱢᱚᱸᱡᱽ ᱵᱤᱱ ᱞᱟᱹᱭ ᱠᱮᱫᱟ᱾
ᱟᱫᱚ ᱜᱚᱝᱠᱮ ᱱᱚᱜ-ᱚᱭ ᱱᱟᱜ ᱢᱟᱭᱟᱢ ᱫᱚ ᱢᱟᱭᱟᱝ ᱫᱚ ᱟᱵᱚᱣᱟᱜ ᱦᱚᱲᱢᱚ ᱨᱮ ᱟᱹᱰᱤ ᱢᱤᱫ ᱴᱟᱝ ᱦᱟᱸ ᱞᱟᱹᱭ ᱜᱟᱱᱚᱜ-ᱟ ᱟᱹᱰᱤ ᱢᱟᱨᱟᱝ ᱠᱟᱹᱢᱤ ᱠᱟᱹᱢᱤᱭ ᱫᱟᱭ᱾ ᱟᱵᱚ ᱦᱚᱲᱢᱚ ᱨᱮ ᱡᱩᱫᱤ ᱢᱟᱭᱟᱝ ᱵᱟᱝ ᱛᱟᱦᱮᱱᱟ ᱛᱟᱦᱞᱮ ᱢᱟᱱᱮ ᱟᱵᱚ ᱫᱚ ᱚ ᱯᱩᱨᱟᱹ ᱚᱪᱚᱞ ᱜᱮ ᱱᱟᱦᱟᱜ ᱪᱮᱫ ᱛᱮᱫ ᱦᱚᱸ ᱱᱥᱜ ᱵᱟᱵᱚ ᱠᱟᱹᱢᱤ ᱫᱟᱲᱮ ᱭᱟᱜ ᱠᱟᱱᱟ ᱱᱟᱦᱜ᱾ ᱞᱟᱹᱭ ᱞᱮᱠᱷᱟᱱ ᱚᱱᱮ ᱚᱱᱠᱟ ᱡᱮᱢᱚᱱ ᱢᱮᱥᱤᱱ ᱨᱮ ᱢᱮᱥᱤᱱ ᱨᱮ ᱡᱚᱫᱤ ᱟᱵᱚ ᱥᱩᱱᱩᱢ ᱵᱟᱵᱚ ᱫᱩᱞᱟ ᱚᱱᱟ ᱥᱩᱱᱩᱢ ᱚᱱᱟ ᱢᱮᱥᱤᱱ ᱮᱥᱴᱟᱴ ᱜᱮ ᱵᱟᱝ ᱮᱥᱴᱟᱴᱚᱜ-ᱟ᱾ ᱚᱱᱮ ᱚᱱᱠᱟ ᱟᱵᱚ ᱴᱷᱮᱱ ᱦᱚᱸ ᱡᱩᱫᱤ ᱢᱟᱭᱟᱝ ᱵᱟᱝ ᱛᱟᱦᱮᱱᱟ ᱛᱟᱦᱞᱮ ᱫᱚ ᱟᱵᱚ ᱫᱚ ᱯᱩᱨᱟᱹ ᱜᱚᱡ ᱩᱛᱟᱹᱨ ᱜᱮ ᱢᱚᱱᱮ ᱠᱟᱜ ᱠᱷᱮᱱ᱾ ᱟᱵᱚᱸ ᱦᱚᱸ ᱚᱱᱟ ᱢᱮᱥᱤᱱ ᱞᱮᱠᱟ ᱜᱮ᱾ ᱟᱫᱚ ᱟᱵᱚ ᱫᱚ ᱱᱚᱜ-ᱚᱭ ᱮᱸ ᱟᱵᱚ ᱡᱟᱦᱟᱸ ᱨᱚᱠᱛᱚ ᱫᱟᱱ ᱱᱟᱦᱟᱜ ᱵᱚᱱ ᱞᱟᱹᱭ ᱫᱚ ᱢᱟᱭᱟᱢ ᱵᱚ ᱮᱢᱟ ᱠᱚ ᱦᱚᱭᱩᱜ ᱠᱟᱱ ᱫᱚ ᱱᱚᱣᱟ ᱫᱚ ᱢᱤᱫ ᱯᱚᱠ ᱠᱷᱮᱛᱮ ᱟᱹᱰᱤ ᱡᱳᱨ ᱜᱮ ᱵᱷᱟᱜᱮᱭᱟ᱾
ᱦᱮᱸ ᱦᱮᱸ᱾
ᱪᱮᱫ, ᱪᱤᱠᱟᱹ ᱞᱮᱠᱟᱛᱮ ᱪᱮᱫᱟᱜ ᱥᱮ ᱟᱵᱚ ᱱᱚᱜ-ᱚᱭ ᱢᱟᱭᱟᱢ ᱵᱚᱱ ᱮᱢᱟ ᱠᱚ ᱠᱟᱱ ᱠᱷᱟᱱ ᱟᱵᱚ ᱴᱷᱮᱱ ᱡᱟᱦᱟᱸ ᱢᱟᱱᱮ ᱟᱸ ᱟᱹᱰᱤ ᱫᱤᱱ ᱛᱟᱦᱮᱸ ᱠᱟᱛ ᱛᱮᱫ ᱦᱚᱸ ᱟᱵᱚᱣᱟᱜ ᱢᱟᱭᱟᱝ ᱢᱟᱱᱮ ᱱᱚᱥᱴᱚᱜ ᱜᱮᱛᱟ ᱵᱚᱱᱟ, ᱵᱟᱡᱮᱜ ᱜᱮᱛᱟᱜ ᱵᱚᱱᱟ ᱡᱮ ᱵᱟᱝ ᱱᱚᱣᱟ ᱤᱭᱟᱹ ᱜᱮᱛᱟ ᱵᱚᱱᱟ ᱦᱳᱭ ᱚᱱᱟ ᱢᱟᱭᱟᱝ ᱟᱫᱚ ᱡᱩᱫᱤ ᱟᱵᱚ ᱵᱚ ᱮᱢᱟ ᱠᱚᱣᱟ᱾ ᱫᱟᱱ ᱟᱵᱚ ᱛᱟᱦᱞᱮ ᱱᱟᱣᱟ ᱢᱟᱭᱟᱢ ᱩᱰᱩᱠᱚᱜ-ᱟ᱾ ᱛᱚ ᱱᱟᱣᱟ ᱢᱟᱭᱟᱢ ᱩᱰᱩᱠ ᱞᱮᱱᱠᱷᱟᱱ ᱢᱟᱱᱮ ᱟᱵᱚᱣᱟᱜ ᱢᱟᱭᱟᱢ ᱫᱚ ᱥᱚᱵᱽ ᱥᱩᱢᱚᱭ ᱢᱟᱱᱮ ᱯᱷᱟᱨᱪᱟ ᱯᱷᱟᱨᱪᱟ ᱜᱮ ᱛᱟᱦᱮᱱ ᱛᱟᱵᱚᱱᱟ᱾
ᱟᱨ ᱡᱩᱫᱤ ᱵᱟᱵᱚ ᱮᱢ ᱵᱟᱲᱟ ᱠᱚᱣᱟ ᱚᱠᱚᱭ ᱦᱚᱸ ᱛᱟᱦᱞᱮ ᱠᱷᱟᱱ ᱫᱚ ᱟᱵᱚᱣᱟᱜ ᱢᱟᱭᱟᱝ ᱫᱚ ᱢᱟᱱᱮ ᱱᱚᱝᱠᱟ ᱢᱤᱼᱢᱤᱫ ᱫᱷᱟᱣ ᱡᱩᱫᱤ ᱨᱳᱜᱽ ᱟᱡᱟᱨ ᱵᱚᱱ ᱧᱟᱢ ᱵᱚᱱᱟ ᱚᱱᱟ ᱨᱳᱜᱽ ᱟᱡᱟᱨ ᱢᱟᱭᱟᱝ ᱛᱟᱦᱮᱱ ᱜᱮᱛᱟ ᱵᱚᱱᱟ ᱵᱟᱝ ᱯᱚᱨᱤᱥ ᱠᱟᱨᱚᱜ ᱛᱟᱵᱚᱱᱟ᱾
ᱦᱮᱸ᱾
ᱟᱨ ᱟ ᱟᱵᱚ ᱢᱤᱫ ᱫᱷᱟᱣ ᱢᱟᱭᱟᱝ ᱮᱢ ᱯᱚᱨᱮ ᱟᱵᱚ ᱫᱚ ᱪᱷᱚᱢᱟᱥ ᱯᱚᱨᱮ ᱱᱟᱦᱟᱜ ᱮᱢ ᱜᱟᱱᱚᱜ ᱛᱟᱵᱚᱱᱟ ᱪᱷᱚᱢᱟᱥ ᱚᱱᱛᱚᱨ ᱨᱮ ᱛᱚ ᱢᱟᱱᱮ ᱟᱵᱚ ᱫᱚ ᱥᱮᱨᱢᱟᱨ ᱨᱮ ᱵᱟᱨᱫᱷᱟᱣ ᱦᱚᱸ ᱮᱢ ᱜᱟᱱᱚᱜ ᱛᱟᱵᱚᱱᱟ
ᱦᱮᱸ ᱦᱮᱸ ᱴᱷᱤᱠ ᱴᱷᱤᱠ ᱜᱚᱢᱠᱮ ᱛᱟᱦᱚᱞᱮ ᱟᱨᱚ ᱧᱮᱞ ᱠᱟᱱᱟ ᱡᱮᱢᱚᱱ ᱡᱟᱦᱟᱸᱭ ᱠᱚ ᱟᱰᱤ ᱨᱚᱠᱚᱢ ᱱᱟᱣᱟ ᱜᱤᱫᱽᱨᱟᱹ ᱢᱤᱫᱴᱮᱡ ᱡᱚᱠᱷᱚᱱᱮ ᱡᱟᱱᱟᱢᱚᱜ ᱟᱭ ᱢᱤᱫᱴᱟᱜ ᱟᱭᱩ ᱠᱷᱚᱱᱟᱜ ᱩᱱᱤ ᱜᱤᱫᱟᱹᱨ ᱵᱮᱱ ᱧᱮᱞᱮᱭᱟ ᱢᱤᱫ ᱨᱚᱠᱚᱢ ᱮᱢᱤᱱᱤᱭᱟ ᱦᱩᱭ ᱮᱭᱟ ᱮᱱᱤᱢᱤᱭᱟ ᱮᱱᱤᱢᱤᱭᱟ ᱟᱡᱟᱨ ᱫᱚ ᱱᱚᱜ-ᱚ ᱱᱚᱝᱠᱟ ᱜᱚᱢᱠᱮ ᱩᱱᱤ ᱜᱤᱫᱟᱹᱨ ᱵᱟᱝ ᱦᱚᱞᱚ ᱵᱟᱝ ᱡᱮ ᱵᱟᱨ ᱤᱭᱟᱹ ᱵᱟᱨ ᱪᱟᱸᱫᱚ ᱯᱚᱨ ᱯᱚᱨ ᱩᱱᱤ ᱜᱤᱫᱟᱹᱨ ᱢᱟᱭᱟᱝ ᱯᱟᱞᱴᱟᱣ ᱞᱟᱜᱟᱣ ᱟᱭᱟ ᱚᱱᱟ ᱫᱚ ᱮᱭ ᱠᱟᱨᱚᱱ ᱛᱮᱜᱮ ᱦᱩᱭᱩᱜ-ᱟ ᱡᱚᱠᱷᱚᱱ ᱜᱤᱫᱟᱹᱨ ᱡᱟᱦᱟᱸᱭ ᱟᱭᱳ ᱟᱛᱮᱡ ᱟᱭᱳ ᱦᱚᱲ ᱛᱮᱫ ᱵᱟᱝ ᱦᱳᱞᱳ ᱩᱱᱤᱭᱟᱜ ᱨᱚᱠᱛᱚ ᱡᱚᱠᱷᱚᱱ ᱜᱮ ᱩᱱᱤᱭᱟᱜ ᱢᱟᱭᱟᱝ ᱡᱚᱠᱷᱚᱱ ᱜᱮ ᱱᱮᱜᱮᱴᱤᱵᱽ ᱛᱟᱦᱮᱱᱟ ᱡᱟᱦᱟᱱᱟᱜ ᱜᱮ ᱱᱮᱜᱮᱴᱤᱵᱷ ᱢᱟᱭᱟᱝ ᱛᱟᱦᱮᱱᱟ ᱩᱱᱤ ᱥᱟᱶᱛᱮ ᱡᱚᱠᱷᱚᱱ ᱯᱚᱡᱮ ᱴᱤᱵᱽ ᱢᱤᱫᱴᱮᱡ ᱠᱚᱲᱟ ᱜᱤᱫᱟᱹᱨ ᱵᱟᱱᱟ ᱦᱚᱲ ᱠᱤᱱ ᱫᱩᱞᱟᱹᱲ ᱫᱩᱯᱲᱟ-ᱟ ᱤᱱᱟᱹ ᱠᱟᱛᱮᱫ ᱡᱟᱦᱟᱸᱭ ᱜᱤᱫᱟᱹᱨᱮ ᱩᱰᱩᱠᱟᱭ ᱩᱱᱤ ᱜᱤᱫᱟᱹᱨ ᱜᱮ ᱮᱢᱮᱱᱤᱭᱟ ᱛᱮᱫ ᱦᱩᱭᱩᱜ-ᱟ ᱾ ᱟᱨ ᱚᱱᱟ ᱞᱟᱹᱜᱤᱫ ᱛᱮ ᱚᱱᱟ ᱮᱢᱤᱱᱤᱭᱟ ᱡᱟᱛᱮᱜ ᱟᱞᱚ ᱦᱩᱭᱩᱜ ᱢᱟ ᱮᱱᱤᱢᱤᱭᱟ ᱚᱱᱟ ᱠᱷᱟᱹᱛᱤᱨ ᱛᱮ ᱢᱤᱫᱴᱟᱱ ᱤᱧᱡᱮᱠᱥᱮᱱ ᱠᱚ ᱮᱢᱟᱣ ᱠᱚᱣᱟ ᱡᱟᱦᱟᱸ ᱫᱚᱠᱚ ᱢᱮᱱᱟ ᱮᱱᱴᱤᱰᱤ ᱚᱱᱟ ᱡᱩ ᱫᱤ ᱟᱭᱳ ᱦᱚᱲ ᱛᱮᱫ ᱚᱱᱟ ᱤᱧᱡᱮᱠᱥᱮᱱ ᱵᱟᱭ ᱦᱟᱛᱟᱣ ᱟᱭ ᱩᱱᱤ ᱨᱮᱱ ᱛᱟᱦᱚᱞᱮ ᱡᱟᱦᱟᱸᱭ ᱟᱨ ᱢᱤᱫᱴᱮᱡ ᱜᱤᱫᱽᱨᱟᱹᱭ ᱦᱩᱭᱩᱜ ᱟᱭ ᱟᱨ ᱢᱤᱫᱴᱮᱡ ᱜᱤᱫᱽᱨᱟᱹ ᱟᱜ ᱫᱚ ᱮᱠᱫᱚᱢ ᱩᱱᱤ ᱜᱤᱫᱟᱹᱨ ᱟ ᱫᱚ ᱯᱩᱨᱟᱹ ᱯᱩᱨᱤ ᱜᱮ ᱚᱱᱟ ᱱᱤᱭᱟᱹ ᱟᱡᱟᱨ ᱫᱚ ᱦᱩᱭᱩᱜ ᱛᱟᱭ ᱜᱮᱭᱟ ᱾
ᱦᱳᱭ ᱦᱳᱭ ᱦᱳᱭ
ᱦᱮᱸ ᱟᱨ ᱚᱱᱟ ᱢᱟᱛᱚᱞᱤᱧ ᱞᱟᱹᱭ ᱠᱮᱫ ᱜᱮ ᱟᱨᱚ ᱟᱵᱚ ᱡᱮ ᱢᱟᱭᱟᱝ ᱵᱚᱱ ᱮᱢᱟ ᱢᱟᱭᱟᱝ ᱛᱚ ᱟᱵᱚ ᱛᱚ ᱟᱪᱠᱟ ᱜᱮ ᱥᱮᱱ ᱠᱟᱛᱮᱜ ᱛᱚ ᱢᱟᱭᱟᱝ ᱫᱚ ᱵᱟᱝ ᱵᱚᱱ ᱮᱢᱟ ᱥᱮ ᱟᱹᱞᱞᱤᱧ ᱢᱟᱭᱟᱝ ᱛᱚᱞᱤᱧ ᱮᱢ ᱵᱟᱲᱟᱣ ᱠᱟᱫ ᱜᱮᱭᱟ ᱟᱹᱞᱤᱧ ᱤᱧ ᱡᱟᱦᱟᱸ ᱞᱮᱠᱟᱞᱤᱧ ᱵᱩᱡ ᱟᱨᱠᱤ ᱞᱟᱹᱭ ᱟᱵᱮᱱ ᱠᱟᱱᱟᱞᱤᱧ ᱟᱹᱞᱤᱧ ᱢᱟᱭᱟᱝ ᱠᱚᱞᱤᱧ ᱮᱢ ᱵᱟᱲᱟᱭ ᱜᱮᱭᱟ ᱛᱚ
ᱦᱳᱭ
ᱤᱭᱟᱹ ᱛᱟᱦᱚᱞᱮ ᱟᱵᱮᱱ ᱢᱟᱭᱟᱝ ᱡᱚᱠᱷᱚᱱ ᱜᱮᱵᱮᱱ ᱮᱢᱟ ᱟᱵᱮᱱ ᱟᱪᱠᱟᱜᱮ ᱟᱵᱮᱱᱟᱜ ᱢᱟᱭᱟᱝ ᱫᱚ ᱵᱟᱝᱠᱚ ᱦᱟᱛᱟᱣ ᱛᱟᱵᱮᱱᱟ ᱢᱟᱭᱟᱝ ᱦᱟᱛᱟᱣ ᱢᱟᱲᱟᱝ ᱟᱵᱮᱱᱟᱜ ᱟᱰᱤ ᱨᱚᱠᱚᱢ ᱨᱳᱜᱽ ᱟᱡᱟᱨ ᱠᱚ ᱧᱮᱞᱟ ᱟᱵᱮᱱᱟᱜ ᱢᱟᱨᱟᱝ ᱨᱳᱜᱽ ᱢᱮᱱᱟᱜ ᱥᱮ ᱵᱟᱝ ᱛᱟᱨᱯᱚᱨᱮ ᱟᱵᱮᱱ ᱨᱟᱱ ᱠᱚ ᱡᱚᱢ ᱵᱟᱲᱟᱭᱮᱫᱟ ᱥᱮ ᱵᱟᱝ ᱚᱱᱟ ᱠᱚ ᱡᱚᱠᱷᱚᱱ ᱡᱚᱛᱚ ᱜᱮᱠᱚ ᱧᱮᱞ ᱵᱤᱰᱟᱹᱣᱟ ᱡᱮ ᱟᱵᱮᱱ ᱪᱮᱦᱨᱟ ᱜᱮᱭᱟᱵᱮᱱ ᱡᱮ ᱟᱵᱮᱱ ᱢᱟᱭᱟᱝ ᱵᱮᱱ ᱮᱢ ᱫᱟᱲᱮᱣᱟᱜ-ᱟ ᱟᱨ ᱡᱚᱛᱚ ᱠᱷᱚᱱᱟᱜ ᱢᱟᱨᱟᱝ ᱠᱟᱛᱷᱟ ᱦᱩᱭᱩᱜ ᱠᱟᱱᱟ ᱟᱵᱮᱱᱟᱜ ᱠᱚ ᱧᱮᱞᱟ ᱟᱵᱮᱱᱟᱜ ᱦᱤᱢᱳᱜᱞᱳᱵᱤᱱ ᱨᱚᱠᱛᱚ ᱨᱮ ᱛᱤᱱᱟᱹᱜ ᱢᱮᱱᱟᱜ-ᱟ ᱚᱱᱟ ᱡᱩᱫᱤ ᱟᱵᱮᱱᱟᱜ ᱵᱟᱨᱚ ᱵᱟᱨᱚ ᱤᱭᱟᱹ ᱵᱟᱨᱚ ᱪᱮᱛᱟᱱ ᱰᱷᱮᱨ ᱛᱟᱦᱮᱱᱟ ᱢᱤᱫ ᱜᱮᱞ ᱵᱟᱨ ᱪᱮᱛᱟᱱ ᱰᱷᱮᱨ ᱛᱟᱦᱮᱱᱟ ᱩᱱᱜᱮ ᱛᱟᱦᱚᱞᱮ ᱟᱵᱮᱱᱟᱜ ᱠᱚ ᱢᱟᱭᱟᱝ ᱠᱚ ᱦᱟᱛᱟᱣᱟ ᱢᱟᱭᱟᱝ ᱦᱟ ᱛᱟᱣ ᱠᱟᱛᱮᱫ ᱟᱰᱤ ᱨᱚᱠᱚᱢ ᱚᱱᱟ ᱢᱟᱭᱟᱝ ᱠᱚ ᱦᱟᱛᱟᱣ ᱛᱟᱵᱮᱱᱟ ᱢᱟᱭᱟᱝ ᱟᱵᱮᱱ ᱞᱟᱦᱟ ᱠᱚ ᱜᱤᱛᱤᱡ ᱵᱮᱱᱟ ᱟᱨ ᱚᱱᱟ ᱢᱟᱲᱟᱝ ᱠᱚ ᱟᱵᱮᱱ ᱠᱚ ᱢᱮᱴᱟᱭ ᱤᱭᱟᱹ ᱞᱮᱠᱟ ᱠᱚ ᱮᱢᱟᱣ ᱟᱵᱮᱱᱟ ᱤᱭᱟᱹ ᱪᱤᱹᱛᱟᱨ ᱞᱮᱠᱟ ᱠᱚ ᱮᱢᱟᱣ ᱟᱵᱮᱱᱟ ᱯᱩᱛᱷᱤ ᱠᱟᱜᱚᱡᱽ ᱞᱮᱠᱟ ᱠᱚ ᱮᱢᱟᱣ ᱟᱵᱮᱱᱟ ᱚᱸᱰᱮ ᱟᱵᱮᱱ ᱚᱞ ᱞᱟᱜᱟᱣ ᱟᱵᱮᱱᱟ ᱟᱵᱮᱱ ᱢᱟᱭᱟᱝ ᱵᱮᱱ ᱮᱢᱫᱟ ᱟᱵᱮᱱᱟᱜ ᱧᱩᱛᱩᱢ ᱪᱮᱫ? ᱡᱟᱦᱟᱸᱭ ᱢᱟᱭᱟᱝ ᱵᱮᱱ ᱮᱢᱟᱭ ᱠᱟᱱᱟ ᱡᱟᱦᱟᱸᱭ ᱧᱩᱛᱩᱢ ᱛᱮ ᱟᱨᱠᱤ ᱟᱵᱮᱱ ᱡᱩᱫᱤ ᱡᱟᱦᱟᱱᱟᱜ ᱥᱚᱝᱜᱚᱴᱷᱚᱱ ᱠᱚᱨᱮ ᱵᱮᱱ ᱮᱢᱟ ᱢᱟᱭᱟᱝ ᱚᱸᱰᱮ ᱠᱷᱟᱱ ᱫᱚ ᱟᱵᱮᱱ ᱢᱮᱫᱴᱮᱡ ᱤᱭᱟᱹ ᱠᱚ ᱮᱢᱟ ᱟᱵᱮᱱᱟ ᱥᱟᱴᱤᱯᱷᱤᱠᱤᱴ ᱠᱚ ᱮᱢᱟ ᱟᱵᱮᱱᱟ ᱟᱵᱮᱱ᱾ ᱡᱮ ᱱᱩᱭ ᱦᱚᱲ ᱢᱟᱭᱟᱝᱮ ᱮᱢ ᱠᱟᱫᱟᱭᱟᱭ᱾ ᱦᱟᱯᱮᱱ ᱫᱤᱱ ᱡᱩᱫᱤ ᱱᱩᱭᱟᱜ ᱡᱟᱦᱟᱸ ᱞᱮᱠᱟ ᱫᱚᱨᱠᱟᱨ ᱯᱟᱲᱟᱜ-ᱟ ᱩᱱ ᱛᱟᱦᱟᱞᱮ ᱱᱩᱭ ᱦᱚᱲ ᱢᱟᱭᱟᱝ ᱮᱢᱟᱭ ᱦᱩᱭᱩᱜ-ᱟ᱾
ᱟᱪᱪᱷᱟ ᱟᱪᱷᱟ ᱟᱪᱪᱷᱟ᱾
ᱛᱟᱞᱦᱮ ᱟᱵᱮᱱ ᱚᱱᱠᱟ ᱠᱟᱛᱮᱫ ᱢᱟᱭᱟᱢ ᱵᱮᱱ ᱮᱢᱟ ᱟᱨ ᱢᱟᱭᱟᱝ ᱫᱚ ᱟᱵᱚ ᱫᱚ ᱟᱴᱷᱨᱚ ᱠᱷᱚᱱᱟᱜ ᱟᱴᱷᱨᱚ ᱠᱷᱚᱱᱟᱜ ᱵᱟᱝ ᱦᱳᱞᱳ ᱯᱚᱸᱥᱳᱴᱴᱤ ᱤᱭᱟᱹ ᱫᱷᱤᱡ ᱵᱚᱭᱚᱥ ᱫᱷᱟᱨᱤᱡ ᱢᱟᱭᱟᱢ ᱵᱚᱱ ᱮᱢ ᱫᱟᱲᱮᱜ-ᱟ᱾ ᱟᱨ ᱟᱵᱚᱣᱟᱜ ᱡᱟᱦᱟᱸᱭ ᱢᱟᱭᱟᱝᱮ ᱮᱢᱫᱟᱭ ᱩᱱᱤ ᱦᱚᱲᱟᱜ ᱵᱟᱝ ᱦᱳᱞᱳ ᱠᱚᱢ ᱯᱚ ᱠᱷᱮ ᱯᱚᱸᱭᱛᱟᱞᱞᱤᱥ ᱠᱮᱡᱤ ᱤᱭᱟᱹᱭ ᱦᱩᱭᱩᱜ ᱢᱟᱭ ᱦᱟᱢᱟᱞᱚᱜ ᱢᱟᱭ᱾
ᱟᱪᱪᱷᱟ ᱟᱪᱪᱷᱟ᱾
ᱚᱱᱠᱟ ᱠᱟᱛᱮᱫ ᱜᱮ ᱟᱵᱮᱱ ᱢᱟᱭᱟᱝ ᱵᱮᱱ ᱮᱢ ᱫᱟᱲᱮᱣᱟᱜ-ᱟ ᱢᱟᱭᱟᱝ ᱮᱢ ᱠᱟᱛᱮᱫ ᱛᱟᱯᱚᱨᱮ ᱟᱵᱮᱱ ᱠᱟᱹᱴᱤᱡ ᱤᱭᱟᱹ ᱢᱤᱫ ᱜᱮᱞ ᱞᱮᱠᱟ ᱟᱨᱠᱤ ᱜᱮᱞ ᱢᱤᱫ ᱞᱮᱠᱟ ᱟᱵᱮᱱ ᱠᱚ ᱫᱩᱲᱩᱵ ᱫᱚᱦᱚ ᱵᱤᱱᱟ ᱠᱚ᱾ ᱡᱟᱛᱮ ᱟᱞᱚᱵᱮᱱ ᱨᱟᱠᱟᱵᱟ, ᱟᱪᱠᱟ ᱜᱮ ᱡᱩᱫᱤ ᱵᱮᱱ ᱟᱵᱮᱱ ᱨᱟᱠᱟᱵ ᱠᱟᱛᱮᱫ ᱵᱮᱱ ᱛᱟᱲᱟᱢᱟ ᱟᱹᱰᱤ ᱦᱚᱲᱟᱜ ᱠᱚ ᱵᱚᱦᱚᱜ ᱠᱚ ᱜᱩᱨ ᱜᱩᱨᱟᱹᱣ ᱠᱟᱛᱮᱫ ᱠᱚ ᱧᱩᱨᱩᱜ ᱟᱛᱚ ᱟᱵᱮᱱ ᱩᱱᱟᱹᱜ ᱜᱟᱱ ᱢᱟᱭᱟᱝ ᱵᱮᱱ ᱮᱢ ᱠᱟᱫᱟ ᱵᱟᱝ ᱦᱚᱞᱳᱜ ᱟᱵᱮᱱ ᱛᱤᱱᱥᱚ ᱛᱤᱱᱥᱚ ᱟᱲᱟᱭ ᱛᱚ ᱢᱤᱞᱤ ᱞᱤᱴᱟᱨ ᱟᱵᱮᱱ ᱢᱟᱭᱟᱝ ᱵᱮᱱ ᱮᱢ ᱟᱠᱟᱫᱟ ᱛᱚ ᱵᱚᱦᱚᱜ ᱜᱩᱨ ᱜᱩᱨᱟ. ᱣ ᱫᱚ ᱦᱩᱭᱩᱜ ᱜᱮᱭᱟ᱾ ᱚᱱᱟ ᱠᱚ ᱡᱟᱛᱮ ᱟᱞᱚ ᱦᱩᱭᱩᱜ ᱢᱟ ᱚᱱᱟ ᱠᱷᱟᱹᱛᱤᱨ ᱛᱮ ᱟᱵᱮᱱ ᱚᱱᱟ ᱠᱷᱟᱹᱛᱤᱨ ᱛᱮ ᱟᱵᱮᱱ ᱟᱨᱠᱤ ᱜᱤᱛᱤᱡ ᱫᱚᱦᱚ ᱵᱮᱱᱟ ᱠᱚ᱾ ᱠᱤᱪᱷᱩ ᱠᱷᱚᱱ ᱟᱨ ᱚᱱᱟ ᱮᱢ ᱯᱚᱨᱮ ᱟᱵᱮᱱ ᱡᱚᱢᱟᱜ ᱠᱚ ᱮᱢᱟ ᱟᱵᱮᱱᱟ ᱯᱟᱨᱩᱴᱤ ᱠᱚ ᱮᱢᱟ ᱟᱵᱮᱱᱟ ᱛᱟᱨᱯᱚᱨᱮ ᱟᱵᱮᱱ ᱛᱚᱣᱟ ᱠᱚ ᱮᱢᱟ ᱟᱵᱮᱱᱟ ᱟᱨ ᱠᱟᱭᱨᱟ ᱠᱚ ᱮᱢᱟ ᱟᱵᱮᱱᱟ ᱟᱨ ᱢᱮᱫᱴᱟᱱ ᱤᱭᱟᱹ ᱠᱚ ᱥᱚᱨᱵᱚᱛ ᱠᱚ ᱮᱢᱟ ᱟᱵᱮᱱᱟ ᱡᱟᱦᱟᱸ ᱠᱚ ᱧᱩ ᱠᱟᱛᱮᱫ ᱟᱵᱮᱱ ᱟᱨᱚ ᱠᱟ. ᱴᱤᱡ ᱫᱟᱲᱮ ᱧᱚᱜ ᱵᱮᱱ ᱵᱩᱡᱽ ᱢᱟ᱾ ᱚᱱᱮ ᱚᱱᱠᱟ᱾
ᱦᱮᱸ ᱜᱚᱝᱠᱮ ᱟᱹᱰᱤ ᱢᱚᱸᱡᱽ ᱵᱤᱱ ᱞᱟᱹᱭᱟᱫ ᱞᱤᱧᱟᱹ ᱡᱮᱢᱟᱪ ᱪᱮᱫ ᱞᱮᱠᱟᱛᱮ ᱢᱟᱭᱟᱢ ᱮᱢ ᱦᱩᱭᱩᱜ-ᱟ ᱪᱮᱫ ᱞᱮᱠᱟ ᱢᱟᱭᱟᱢ ᱮᱢ ᱞᱟᱦᱟᱨᱮ ᱪᱮᱫ ᱠᱚ ᱪᱤᱠᱟᱹ ᱦᱩᱭᱩᱜ-ᱟ᱾ ᱛᱚ ᱪᱮᱫ ᱠᱚ ᱡᱚᱢ ᱦᱩᱭᱩᱜ-ᱟ ᱪᱮᱫ ᱠᱚ ᱵᱟᱝᱟ ᱢᱟᱱᱮ ᱚᱠᱟ ᱞᱮᱠᱟᱛᱮ ᱮᱢ ᱦᱳᱭᱳᱜ-ᱟ ᱛᱤᱱᱟᱹᱜ ᱳᱡᱳᱱ ᱛᱟᱦᱮᱱ ᱠᱟᱱ ᱮᱢ ᱦᱩᱭᱩᱜ-ᱟ ᱛᱤᱱᱟᱹᱜ ᱮᱢ ᱞᱮᱠᱷᱟᱱ ᱵᱷᱟᱹᱜᱤ ᱛᱤᱱᱟᱹᱜ ᱮᱢ ᱞᱮᱠᱷᱟᱱ ᱵᱟᱝᱟ ᱟᱹᱰᱤ ᱢᱚᱸᱡᱽ ᱵᱤᱱ ᱞᱟᱹᱭᱟᱫ ᱞᱤᱧᱟᱹ ᱟᱹᱰᱤ ᱱᱟᱯᱟᱭ᱾ ᱢᱟᱱᱮ ᱢᱟᱭᱟᱝ ᱮᱢ ᱨᱮᱱᱟᱜ ᱵᱟᱨᱮᱛᱮ ᱡᱷᱚᱛᱚ ᱨᱚᱠᱚᱢ ᱵᱤᱱ ᱞᱟᱹᱭᱟᱫ ᱞᱤᱧᱟᱹ᱾
ᱦᱩᱸ ᱟᱨ ᱱᱚᱝᱠᱟ ᱦᱚᱸ ᱴᱷᱤᱠ
ᱟᱹᱰᱤ ᱟᱹᱰᱤ ᱥᱟᱨᱦᱟᱣ ᱟᱹᱰᱤᱧ ᱟᱹᱞᱤᱧ ᱱᱚᱣᱟ ᱵᱟᱨᱮᱛᱮ ᱞᱟᱹᱭ ᱠᱷᱟᱹ
ᱟᱹᱞᱤᱧ ᱦᱚᱸ ᱜᱚᱝᱠᱮ ᱟᱹᱞᱤᱧ ᱡᱟᱦᱟᱸ ᱠᱚ ᱵᱟᱹᱞᱤᱧ ᱵᱟᱲᱟᱭ ᱠᱟᱱ ᱛᱟᱦᱮᱱ-ᱟ ᱟᱵᱮᱱ ᱵᱮᱱ ᱢᱮᱱ ᱵᱟᱲᱟ ᱠᱮᱫᱟ᱾ ᱟᱹᱞᱤᱧ ᱦᱚᱸ ᱡᱟᱦᱟᱱᱟᱜ ᱞᱤᱧ ᱥᱮᱬᱟ ᱠᱮᱫᱟ, ᱥᱮ ᱟᱵᱮᱱ ᱞᱤᱧ ᱥᱮᱬᱟ ᱚᱪᱚ ᱠᱮᱫ ᱵᱮᱱᱟ᱾